ᱦᱩᱸ ᱵᱚᱭᱦᱟ ᱟᱸᱡᱚᱢᱚᱜ ᱠᱟᱱᱟ᱾ ᱵᱚᱭᱦᱟ ᱪᱮᱫ ᱞᱮᱠᱟ ᱦᱮᱱᱟᱢᱟ ᱛᱟᱦᱞᱮ?
ᱦᱳᱭ ᱵᱮᱥ ᱜᱮ ᱮᱠᱷᱚᱱ ᱫᱚ ᱪᱟᱸᱫᱳ ᱵᱚᱸᱜᱟ ᱟᱜ ᱫᱟᱭᱟ ᱛᱮ ᱮᱠᱷᱚᱱ ᱫᱚ ᱱᱟᱯᱟᱭ ᱜᱮ᱾ ᱟᱢᱜᱮ ᱚᱠᱟ ᱞᱮᱠᱟ?
ᱤᱧ ᱦᱚᱸ ᱟᱹᱰᱤ ᱢᱚᱡᱽ ᱜᱮ ᱢᱮᱱᱟᱹᱧᱼᱟ᱾
ᱚ, ᱟᱫᱚ ᱛᱟᱦᱚᱞᱮ,
ᱯᱷᱳᱱ ᱠᱚᱫᱚ ᱱᱤᱛᱚᱜ ᱫᱚ ᱪᱮᱫ ᱞᱮᱠᱟ ᱢᱮᱱᱟᱜᱼᱟ? ᱚᱱᱟ ᱯᱷᱳᱱ ᱵᱟᱹᱲᱤᱡ ᱞᱮᱱ ᱛᱟᱢ ᱫᱚ ᱯᱷᱳᱱ ᱫᱚ ᱱᱟᱯᱟᱭᱱᱟ ᱥᱮ ᱟᱹᱣᱨᱤ?
ᱦᱳᱭ ᱯᱷᱳᱱ ᱫᱚ ᱢᱚ ᱢᱚᱡᱽ ᱜᱮ ᱢᱮᱱᱟᱜᱼᱟ᱾ ᱮᱱᱠᱷᱟᱱ ᱯᱷᱳᱱ ᱨᱮᱱᱟᱜ ᱡᱟᱦᱟᱸ ᱵᱮᱴᱟᱨᱤ ᱥᱟᱨᱵᱷᱤᱥ ᱚᱱᱟ ᱠᱚᱜᱮ ᱵᱟᱭ ᱵᱷᱟᱹᱜᱤ ᱴᱷᱤᱡ ᱵᱟᱭ ᱮᱢ ᱮᱫᱟ᱾ ᱚᱱᱟᱜᱮ ᱧᱮᱞ ᱵᱟᱲᱟᱭ ᱦᱳᱭᱳᱜ ᱠᱟᱱᱟ ᱪᱮᱫ ᱪᱤᱠᱟᱹ ᱜᱟᱱᱚᱜᱼᱟ᱾
ᱟᱪᱪᱷᱟ ᱱᱚᱜᱼᱚᱭ ᱡᱮ ᱱᱮᱛᱟᱨ ᱦᱚᱸᱜᱼᱚᱭ ᱯᱷᱳᱱ ᱵᱚᱱ ᱵᱮᱵᱷᱟᱨ ᱮᱫᱟ ᱱᱚᱣᱟ ᱦᱚᱸ ᱚᱱᱟ ᱯᱷᱳᱱ ᱵᱮᱵᱷᱟᱨ ᱫᱚ ᱟᱨ ᱢᱤᱫᱴᱮᱱ ᱟᱵᱚ ᱵᱮᱵᱷᱟᱨ ᱫᱚ ᱧᱮᱞᱚᱜᱚᱜ ᱠᱟᱱᱟ ᱦᱩᱰᱤᱧ ᱠᱚᱦᱚᱸ ᱠᱚ ᱵᱮᱵᱷᱟᱨᱫᱟ, ᱠᱚ ᱟᱨ ᱦᱟᱯᱲᱟᱢ ᱦᱚᱲ ᱠᱚᱦᱚᱸ ᱠᱚ ᱵᱮᱵᱷᱟᱨ ᱮᱫᱟ᱾ ᱦᱚᱜᱼᱚᱭ ᱡᱮ ᱢᱮᱫᱴᱟᱝ ᱫᱤᱱᱟᱹᱢ ᱫᱤᱱ ᱡᱤᱭᱚᱱ ᱨᱮ ᱦᱚᱜᱼᱚᱭ ᱡᱮ ᱢᱳᱵᱟᱭᱤᱞ ᱨᱮᱱᱟᱜ ᱵᱮᱵᱚᱦᱟᱨ, ᱦᱚᱜᱼᱚ ᱱᱚᱣᱟ ᱵᱮᱵᱚᱦᱟᱨ ᱫᱚ ᱢᱟᱱᱮ ᱛᱤᱨᱮ ᱛᱤᱨᱮ ᱵᱚᱱ ᱵᱮᱵᱚᱦᱟᱨ ᱞᱮᱠᱷᱟᱱ ᱵᱷᱟᱜᱮᱜᱼᱟ, ᱟᱨ ᱛᱤᱨᱮ ᱛᱤᱨᱮ ᱵᱟᱵᱚᱱ ᱵᱮᱵᱚ ᱦᱟᱨ ᱞᱮᱠᱷᱟᱱ ᱮᱻ ᱵᱷᱟᱜᱮᱜᱼᱟ᱾ ᱟᱨ ᱦᱚᱸᱜᱼᱚᱭ ᱡᱮ ᱠᱟᱹᱴᱤᱡ ᱦᱚᱯᱚᱱ ᱵᱟᱹᱭ ᱢᱟᱹᱭ ᱵᱟᱹᱵᱩ ᱛᱟᱠᱚ ᱱᱚᱜᱚᱭ ᱢᱳᱵᱟᱭᱮᱞ ᱛᱮᱜᱮ ᱠᱚ ᱵᱩᱞᱟᱹᱜ ᱠᱟᱱᱟ ᱟᱨ ᱱᱚᱜᱼᱚᱭ ᱜᱚᱲᱚᱢ ᱦᱟᱲᱟᱢ ᱞᱟᱹᱭ ᱜᱟᱱᱚᱜᱼᱟ ᱜᱚᱲᱚᱢ ᱵᱩᱰᱷᱤ ᱛᱟᱠᱚ ᱦᱚᱸ ᱱᱮᱛᱟᱨ ᱧᱮᱞᱚᱜᱚᱜ ᱠᱟᱱᱟ ᱵᱟᱝ ᱨᱚᱯᱚᱲ ᱠᱟᱛᱮ ᱢᱳᱵᱟᱭᱤᱞ ᱨᱮᱜᱮ ᱡᱚᱛᱚ, ᱱᱚᱜᱼᱚᱭ ᱡᱮ ᱱᱚᱣᱟ
ᱪᱚᱞ ᱦᱤᱡᱩᱜ ᱠᱟᱱᱟ ᱥᱮ ᱫᱤᱱᱟᱹᱢ ᱫᱤᱱ ᱡᱤᱭᱚᱱ ᱨᱮ ᱧᱮᱞᱚᱜᱚᱜ ᱠᱟᱱᱟ ᱢᱳᱵᱟᱭᱤᱞ ᱨᱮᱱᱟᱜ ᱵᱮᱵᱚᱦᱟᱨ ᱜᱮ ᱡᱟᱹᱥ ᱛᱤ ᱦᱳᱭᱳᱜ ᱠᱟᱱᱟ᱾ ᱟᱫᱚ ᱦᱚᱜᱼᱚ ᱱᱚᱣᱟ ᱫᱚ ᱛᱤᱱᱟᱹᱜ ᱴᱟᱝ ᱵᱮᱥᱚᱜ ᱠᱟᱱᱟ ᱥᱮ ᱵᱟᱹᱲᱤᱡᱚᱜ ᱠᱟᱱᱟ? ᱱᱚᱣᱟ ᱟᱢ ᱟᱨ ᱪᱮᱫ ᱞᱮᱠᱟᱢ ᱢᱚᱱᱮᱭᱮᱫᱟ ᱡᱮ ᱱᱚᱣᱟ ᱵᱮᱵᱚᱦᱟᱨ ᱢᱳᱵᱟᱭᱤᱞ ᱵᱮᱵᱚᱦᱟᱨ ᱫᱚ ᱡᱮᱵᱚᱱ ᱵᱮᱵᱚᱦᱟᱨ ᱮᱫᱟ ᱱᱚᱣᱟ ᱤᱫᱤ ᱠᱟᱛᱮᱫ ᱟᱢ ᱪᱮᱫ ᱮᱢ ᱞᱟᱹᱭ?
ᱵᱚᱭᱦᱟ ᱱᱤᱭᱟᱹᱜᱤᱧ ᱞᱟᱹᱭᱟ ᱤᱧ ᱫᱚ, ᱢᱳᱵᱟᱭᱤᱞ ᱵᱮᱵᱚᱦᱟᱨ ᱫᱚ ᱵᱟᱹᱲᱤᱡ ᱫᱚ ᱡᱮ ᱵᱷᱟᱜᱮ ᱵᱟᱹᱲᱤᱡ ᱟᱨ ᱵᱷᱟᱜᱮ ᱵᱟᱨᱭᱟ ᱜᱮ ᱢᱮᱱᱟᱜᱼᱟ ᱢᱮᱱᱠᱷᱟᱱ ᱵᱷᱟᱹᱜᱮ ᱫᱚ ᱱᱤᱭᱟᱹᱜᱤᱧ ᱞᱟᱹᱭᱟ, ᱡᱟᱦᱟᱸ ᱫᱚ ᱡᱟᱦᱟᱸᱱᱟᱜ ᱫᱚᱨᱠᱟᱨ ᱡᱟᱦᱟᱱᱟᱜ ᱞᱟᱹᱠᱛᱤᱭᱟᱱ ᱡᱤᱱᱤᱥ ᱠᱚ ᱡᱟᱦᱟᱸ ᱠᱚ ᱧᱮᱞᱚᱜᱼᱟ ᱯᱟᱲᱦᱟᱣ ᱨᱮᱱᱟᱜ ᱠᱤᱢᱵᱟ ᱡᱟᱦᱟᱱᱟᱜ ᱜᱮ ᱞᱟᱹᱠᱛᱤᱭᱟᱱ ᱡᱤᱱᱤᱥ ᱠᱚ ᱡᱟᱸᱦᱟᱱᱟᱜ ᱡᱟᱦᱟᱸ ᱟᱵᱚ ᱯᱟᱲᱦᱟᱣ ᱜᱤᱫᱽᱨᱟᱹ ᱠᱚ ᱞᱟᱹᱜᱤᱫ ᱡᱟᱦᱟᱸᱠᱚ ᱢᱮᱱᱟᱜᱼᱟ ᱚᱱᱟᱜ ᱚᱱᱛᱮ ᱡᱩᱫᱤᱢ ᱵᱮᱵᱷᱦᱟᱨ ᱢᱟ ᱚᱱᱟᱫᱚ ᱟᱹᱰᱤ ᱢᱟᱱᱮ ᱵᱷᱟᱜᱮ ᱫᱤᱠ ᱠᱟᱱᱟ ᱢᱮᱱᱠᱷᱟᱱ ᱟᱨ ᱡᱟᱦᱟᱸ ᱫᱚ ᱦᱩᱭᱩᱜ ᱠᱟᱱᱟ ᱥᱳᱥᱟᱞ ᱢᱤᱰᱤᱭᱟ ᱠᱚ ᱚᱱᱟ ᱠᱚᱦᱚᱸ ᱵᱷᱟᱜᱮ ᱵᱟᱹᱲᱤᱡ ᱡᱟᱦᱟᱸ ᱧᱮᱞᱚᱜ ᱠᱟᱱᱟ ᱠᱤᱢᱵᱟ ᱟᱹᱻ ᱡᱟᱦᱟᱸ ᱠᱚ ᱵᱷᱟᱜᱤ ᱵᱟᱹᱲᱤᱡᱟᱜ ᱡᱟᱦᱟᱱᱟᱜ ᱡᱩᱫᱤᱢ ᱧᱮᱞᱢᱟ ᱚᱱᱟ ᱠᱷᱟᱱ ᱫᱚ ᱵᱟᱹᱲᱤᱡ ᱫᱤᱠ ᱠᱟᱱᱟ ᱠᱤᱢᱵᱟ ᱡᱟᱦᱟᱸᱭ ᱱᱮᱛᱟᱨ ᱜᱤᱫᱽᱨᱟᱹ ᱵᱩᱥᱟᱹᱜ ᱠᱚ ᱠᱟᱹᱴᱤᱡ ᱜᱤᱫᱽᱨᱟᱹ ᱠᱚ ᱛᱳᱱ ᱡᱟᱦᱟᱸᱭ ᱠᱚᱭᱮᱱ ᱞᱟᱦᱟᱛᱮ ᱡᱟᱦᱟᱸᱭ ᱜᱚᱞᱯᱚ ᱠᱚᱠᱚ ᱟᱸᱡᱚᱢ ᱵᱟᱲᱟ ᱠᱚᱣᱟ ᱡᱚᱠᱫᱟᱠ ᱫᱟᱠᱟ ᱡᱚᱢ ᱥᱩᱢᱚᱭ ᱩᱱᱠᱩ ᱱᱮᱛᱟᱨ ᱢᱟ ᱢᱳᱵᱟᱭᱤᱞ ᱠᱚ ᱮᱢᱟ ᱠᱚ ᱠᱟᱱᱟ ᱮᱱᱠᱷᱟᱱ ᱟᱫᱚ ᱩᱱᱠᱩ ᱦᱚᱸ ᱱᱮᱥᱟ ᱨᱮᱠᱚ ᱯᱚᱨᱤᱱᱚᱛᱚᱜ ᱠᱟᱱᱟ ᱡᱟᱦᱟᱸ ᱫᱚ ᱢᱳᱵᱟᱭᱤᱞ ᱱᱮᱥᱟ ᱟᱫᱚ ᱦᱟᱨᱟ ᱠᱟᱛᱮᱜ ᱱᱩᱠᱩᱣᱟᱜ ᱫᱚ ᱱᱚᱝᱠᱟ ᱜᱮᱠᱚ ᱯᱟᱹᱨᱠᱟᱹᱣ ᱤᱫᱤᱜ ᱠᱷᱟᱱ ᱫᱚ ᱟ ᱥᱚᱢᱟᱡᱽ ᱪᱮᱛᱟᱱ ᱨᱮ ᱩᱱᱟᱹᱜ ᱟᱫᱚ ᱦᱟᱱᱮ ᱤᱯ ᱵᱟᱹᱲᱛᱤ ᱤᱯᱷᱮᱠᱴ ᱯᱟᱲᱟᱜᱼᱟ ᱟᱨᱠᱤ ᱱᱚᱣᱟ ᱜᱮ ᱤᱧᱟᱹᱜ ᱢᱮᱱ ᱫᱚ
ᱱᱚᱣᱟ ᱟᱹᱰᱤ ᱱᱟᱯᱟᱭ ᱠᱟᱛᱷᱟᱢ ᱞᱟᱹᱭ ᱠᱮᱫᱟ
ᱡᱮ ᱦᱮᱸ ᱧᱮᱞ ᱟᱠᱟᱱᱟ ᱡᱮ ᱠᱟᱹᱴᱤᱡ ᱜᱤᱫᱽᱨᱟᱹ ᱠᱷᱚᱱ ᱡᱩᱫᱤ ᱮᱦᱚᱵ ᱜᱟᱱᱚᱜᱼᱟ ᱠᱟᱴᱤᱡ ᱜᱤᱫᱽᱨᱟᱹ ᱧᱮᱞ ᱦᱩᱭ ᱟᱠᱟᱱᱟ ᱡᱮ ᱟ ᱱᱮᱛᱟᱨ ᱱᱚᱜ ᱰᱤᱡᱤᱴᱮᱞ ᱡᱩᱜ ᱨᱮ ᱟ ᱻ ᱜ ᱟᱻ ᱱᱚᱣᱟ ᱜᱮ ᱢᱳᱵᱟᱭᱤᱞ ᱡᱟᱦᱟᱸ ᱚᱡᱮ ᱠᱚᱫᱚ ᱦᱩᱭᱩᱜ ᱠᱟᱱᱟ ᱟᱨ ᱠᱟᱛᱮᱫᱳᱧ ᱞᱟᱹᱭᱟ ᱡᱮ ᱜᱟᱨᱡᱮᱱ ᱠᱚᱼᱼ ᱣᱟᱜ ᱚᱱᱠᱟ ᱚᱠᱛᱚ ᱵᱟᱝ ᱠᱷᱟᱹᱛᱤᱨ ᱛᱮ ᱜᱤᱫᱽᱨᱟᱹ ᱠᱚᱫᱚ ᱚᱱᱟ ᱢᱳᱵᱟᱭᱤᱞ ᱨᱮᱠᱚ ᱞᱟᱵᱟ ᱤᱫᱤᱭᱮᱫ ᱠᱚᱣᱟ ᱢᱮᱱᱫᱚ ᱢᱤᱫᱴᱮᱱ ᱜᱤᱫᱽᱨᱟᱹ ᱡᱚᱠᱷᱚᱱ ᱠᱟᱹᱴᱤᱡ ᱮ ᱛᱟᱦᱮᱱᱟ
ᱧᱮᱞ ᱞᱟᱹᱜᱤᱫ ᱥᱮ ᱦᱟᱨᱟ ᱵᱩᱨᱩᱭ ᱞᱟᱹᱜᱤᱫ ᱟᱵᱚ ᱡᱚᱛᱚᱠᱷᱚᱱ ᱩᱱᱤ ᱵᱟᱭ ᱜᱮᱭᱟᱱᱚᱜ ᱠᱟᱱᱟ ᱥᱮ ᱟᱭᱟᱜ ᱱᱤᱡᱮᱨᱟᱜ ᱜᱮᱭᱟᱱ ᱵᱟᱝ ᱦᱩᱭᱩᱜ ᱠᱟᱱᱟ ᱛᱚᱛᱚᱠᱷᱚᱱ ᱟᱵᱚ ᱩᱱᱤ ᱱᱮᱞ ᱦᱩᱭᱩᱜᱼᱟ ᱥᱮ ᱩᱱᱤ ᱪᱮᱫ ᱮ ᱪᱤᱠᱟᱹᱭᱮᱫᱟ ᱟᱨ ᱪᱮᱫ ᱪᱤᱠᱟᱹ ᱞᱮᱠᱷᱟᱱ ᱟᱵᱚ ᱩᱱᱤ ᱱᱟᱯᱟᱭ ᱨᱮᱵᱚᱱ ᱫᱚᱦᱚᱭᱟ ᱟᱨ ᱵᱷᱟᱜᱤ ᱥᱤᱠᱷᱱᱟᱛ ᱵᱚᱱ ᱮᱢᱟᱭᱟ ᱱᱚᱣᱟ ᱠᱚ ᱫᱤᱥ ᱦᱩᱫᱤᱥ ᱞᱟᱜᱟᱣᱵᱚᱱᱟ ᱟᱨ ᱚᱱᱟ ᱥᱟᱶᱛᱮ ᱱᱚᱜᱼᱚᱭ ᱡᱮ ᱠᱟᱹᱴᱤᱡ ᱜᱤᱫᱽᱨᱟᱹ ᱧᱮᱞᱚᱜᱚᱜ ᱠᱟᱱᱟ ᱡᱮ ᱢᱳᱵᱟᱭᱤᱞ ᱫᱚ ᱚᱠᱚ ᱟᱠᱚ ᱛᱮᱫᱚ ᱵᱟᱠᱚ ᱦᱟᱛᱟᱣ ᱫᱟ ᱯᱟᱹᱨᱠᱟᱹᱜ ᱮᱫ ᱠᱚᱣᱟ ᱵᱚᱱ ᱟᱵᱚ ᱡᱟᱦᱟᱱᱟᱜ ᱜᱮᱛᱚ ᱟᱵᱚ ᱫᱚᱵᱚᱱ ᱚᱱᱩᱠᱚᱨᱚᱱᱟ
ᱟᱫᱚ ᱱᱤᱛ ᱫᱷᱟᱹᱵᱤᱡ ᱛᱮ ᱟᱵᱚ ᱵᱚᱱ ᱧᱮᱞ ᱟᱠᱟᱫᱟ ᱡᱮ ᱡᱚᱛᱚᱢ ᱡᱤᱱᱤᱥ ᱨᱮᱜᱮ ᱟᱵᱚ ᱫᱚ ᱚᱱᱩᱠᱚᱨᱚᱱ ᱛᱟᱲᱟᱢ ᱵᱚᱱ ᱥᱮᱲᱟᱭᱮᱫᱟ ᱦᱚᱲᱟᱜ ᱧᱮᱞᱛᱮ ᱨᱚᱲ ᱵᱚᱱ ᱥᱮᱬᱟᱭᱮᱫᱟ ᱦᱚᱲ ᱧᱮᱞ ᱛᱮ ᱡᱚᱢ ᱵᱚᱱ ᱥᱮᱬᱟᱭᱮᱫᱟ ᱦᱚᱲ ᱧᱮᱞ ᱛᱮ ᱠᱟᱹᱢᱤ ᱵᱚᱱ ᱥᱮᱬᱟᱭᱮᱫᱟ ᱦᱚᱲ ᱧᱮᱞᱛᱮ ᱟᱫᱚ ᱟᱫᱚ ᱱᱚᱜᱼᱚᱭ ᱡᱮ ᱚᱱᱩᱠᱚᱨᱚᱱ ᱵᱮᱯᱟᱨ ᱴᱟ ᱦᱤᱡᱩᱜ ᱠᱟᱱᱟ ᱢᱮᱱᱫᱚ ᱧᱮᱞ ᱧᱮᱞ ᱛᱮ ᱥᱮᱬᱟ ᱥᱮ ᱟᱸᱡᱚᱢ ᱟᱸᱡᱚᱢ ᱛᱮ ᱥᱮᱬᱟ ᱚᱭ ᱥᱮᱬᱟ ᱡᱤᱱᱤᱥᱴᱟ ᱠᱟᱹᱴᱤᱡ ᱜᱤᱫᱽᱨᱟᱹ ᱥᱩᱨ ᱨᱮ ᱟᱵᱚ ᱵᱳᱭ ᱥᱮ ᱯᱚᱛᱚᱵ ᱟᱛᱮ ᱯᱟᱲᱦᱟᱣ ᱵᱟᱵᱚᱱ ᱫᱩᱲᱩᱵ ᱮ ᱠᱟᱱᱟ᱾ ᱟᱫᱚ ᱚᱱᱮ ᱡᱮ ᱦᱚᱸᱜᱚᱭ ᱢᱳᱵᱟᱭᱤᱞ ᱟᱡ ᱥᱳᱨ ᱨᱮᱵᱚᱱ ᱧᱮᱞ ᱮᱫ-ᱟ ᱟᱫᱚ ᱪᱤᱠᱟᱹᱜ ᱠᱟᱱᱟ ᱩᱱᱤ ᱜᱤᱫᱽᱨᱟᱹ ᱫᱚ ᱟᱫᱚ ᱚᱱᱮ ᱥᱟᱸᱰᱮ ᱟᱸᱡᱚᱢ ᱫᱟ ᱟᱨ ᱚᱸᱰᱮ ᱢᱳᱵᱟᱭᱤᱞ ᱨᱮ ᱱᱟᱱᱟ-ᱦᱩᱱᱟᱹᱨ ᱚᱱᱠᱟᱱ ᱪᱤᱛᱟᱹᱨ ᱠᱚ ᱟ ᱧᱮᱞ ᱧᱟᱢᱚᱜ ᱠᱟᱱᱟ ᱵᱷᱤᱰᱭᱳ ᱠᱚ ᱯᱞᱮᱜ ᱠᱟᱱᱟ ᱟᱨ ᱱᱮᱛᱟᱨ ᱫᱚ ᱟᱨᱦᱚᱸ ᱜᱤᱫ ᱜᱤᱫᱽᱨᱟᱹ ᱠᱚ ᱠᱟᱴᱩᱱ ᱠᱚ ᱠᱩᱥᱤ ᱫᱚᱢᱮ ᱠᱚ ᱠᱩᱥᱤᱭᱟᱜ-ᱟ ᱟᱫᱚ ᱚᱱᱮ ᱡᱮ ᱚᱱᱮ ᱧᱮᱞᱮᱜ-ᱟ ᱟᱨ ᱚᱱᱮ ᱧᱮᱞ ᱨᱮ ᱟᱫᱚ ᱚᱱᱮ ᱡᱮ ᱩᱱᱠᱩ ᱥᱩᱨ ᱨᱮᱵᱚᱱ ᱧᱮᱞᱮᱜ-ᱟ ᱩᱱᱠᱩ ᱦᱚᱸ ᱢᱮᱫ ᱴᱮᱱ ᱱᱟᱯᱟᱭ ᱠᱚ ᱵᱩᱡᱷᱟᱹᱣ ᱫᱟ ᱟᱨ ᱠᱚ ᱟᱫᱚ ᱚᱱᱟ ᱚᱞᱚᱜ ᱯᱟᱲᱦᱟᱣ ᱵᱟᱹᱜᱤ ᱠᱟᱛᱮᱫ ᱚᱱᱟ ᱢᱳᱵᱟᱭᱤᱞ ᱨᱮᱠᱚ ᱞᱟᱵᱟᱫᱤᱭᱳᱜ ᱠᱟᱱᱟ᱾ ᱟᱨ ᱡᱟᱦᱟᱸ ᱟᱵᱚ ᱠᱚ ᱚᱱᱟ ᱡᱟᱦᱟᱸᱭ ᱜᱟᱨᱡᱮᱱ ᱠᱚᱵᱚᱱ ᱛᱟᱦᱮᱱ ᱠᱟᱱᱟ᱾ ᱟ ᱩᱱᱠᱩ ᱠᱚ ᱟᱵᱚ ᱡᱩᱫᱤ ᱚᱱᱟ ᱟ ᱩᱱᱠᱩ ᱥᱩᱨ ᱨᱮ ᱚᱱᱟ ᱠᱟᱹᱢᱤ ᱠᱚ ᱵᱟᱵᱚᱱ ᱠᱚᱨᱟᱣᱟ ᱟᱨᱦᱚᱸ ᱢᱮᱫᱴᱮᱱ ᱧᱮᱞᱚᱜᱚᱜ ᱠᱟᱱᱟ ᱡᱮ ᱟᱵᱚ ᱫᱚ ᱠᱟᱹᱢᱤᱨᱮ ᱱᱮᱛᱟᱨ ᱫᱚ ᱠᱟᱹᱢᱤ ᱡᱚᱝ ᱦᱚᱲ ᱛᱚ ᱠᱟᱹᱢᱤ ᱵᱟᱵᱚᱱ ᱠᱟᱹᱢᱤ ᱞᱮᱠᱷᱟᱱ ᱟᱨ ᱵᱟᱝ ᱦᱩᱭ ᱜᱟᱱᱚᱜ ᱛᱟᱵᱚᱱᱟ ᱟᱵᱚᱣᱟᱜ ᱫᱚ ᱚᱱᱟ ᱠᱟᱹᱢᱤ ᱠᱷᱟᱹᱛᱤᱨ ᱛᱮ ᱜᱤᱫᱽᱨᱟᱹ ᱵᱚᱱ ᱪᱤᱠᱟᱹᱭᱮᱫ ᱠᱚᱣᱟ ᱡᱮ ᱢᱳᱵᱟᱭᱤᱞ ᱮᱢᱟᱭ ᱮᱢᱟᱭ ᱢᱮ ᱠᱷᱮᱞ ᱛᱷᱟᱨᱟᱭ ᱟᱨ ᱤᱧ ᱫᱩᱧ ᱠᱟᱹᱢᱤ ᱛᱷᱟᱨᱟᱜ-ᱟ ᱟᱨ ᱵᱟᱝᱠᱷᱟᱱ ᱫᱚᱭ ᱨᱟᱜ ᱫᱟ ᱱᱚᱜ-ᱚᱭ ᱡᱮ ᱢᱮᱫᱴᱮᱱ ᱟᱵᱚ ᱨᱮ ᱢᱤᱫᱴᱮᱱ ᱤᱭᱟᱹ ᱛᱮᱭᱟᱨᱚᱜ ᱠᱟᱱᱟ ᱢᱮᱱ ᱫᱚ ᱜᱤᱫᱽᱨᱟᱹ ᱢᱮᱫᱴᱮᱱ ᱚᱠᱛᱚ ᱵᱟᱵᱚᱱ ᱮᱢ ᱫᱟᱲᱮᱭᱟᱜ ᱠᱟᱱᱟ ᱡᱷᱚᱛᱚ ᱥᱮ ᱦᱮᱸ ᱜᱤᱫᱽᱨᱟᱹ ᱥᱮᱫ ᱡᱩᱫᱤ ᱵᱚᱱ ᱮᱢᱟ ᱛᱟᱦᱚᱞᱮ ᱟᱵᱚᱣᱟᱜ ᱠᱟᱹᱢᱤ ᱵᱟᱝ ᱦᱩᱭᱩᱜ-ᱟ᱾ ᱟᱨ ᱠᱟᱹᱢᱤ ᱥᱮᱫ ᱡᱩᱫᱤ ᱵᱚᱱ ᱮᱢᱟ ᱛᱟᱦᱚᱞᱮ ᱜᱤᱫᱽᱨᱟᱹ ᱥᱮᱫ ᱟᱫᱚ ᱚᱱᱟ ᱡᱟᱭᱜᱟ ᱨᱮ ᱪᱤᱠᱟᱹᱜ ᱠᱟᱱᱟ ᱡᱟᱦᱟᱸᱭ ᱢᱤᱫ ᱦᱚᱲ ᱢᱟᱦᱟᱨᱟ ᱞᱟᱜ-ᱟ ᱟᱫᱚ ᱞᱟᱦᱟᱛᱮ ᱞᱮᱠᱟ ᱫᱚ ᱵᱟᱝ ᱛᱚ ᱡᱮ ᱱᱮᱛᱟᱨ ᱡᱟᱦᱟᱸᱭ ᱜᱮᱢ ᱫᱚᱦᱚ ᱦᱚᱴᱚ ᱠᱮᱫᱮᱭᱟ ᱜᱤᱫᱽᱨᱟᱹᱭ ᱧᱮᱞᱮᱭᱟ ᱟᱫᱚ ᱱᱮᱛᱟᱨ ᱫᱚ ᱫᱩᱱᱤᱭᱟᱹ ᱟ ᱢᱟᱱᱮ ᱞᱟᱦᱟ ᱪᱟᱞᱟᱜ ᱠᱟᱱᱟ ᱞᱟᱦᱟᱱᱛᱤ ᱥᱮᱫ ᱪᱟᱞᱟᱜ ᱠᱟᱱᱟ ᱦᱚᱲ ᱠᱚᱦᱚᱸ ᱟᱫᱚ ᱚᱱᱠᱟ ᱵᱮᱠᱟᱨ ᱫᱚ ᱵᱟᱠᱚ ᱫᱩᱲᱩᱵ ᱠᱟᱱᱟ ᱡᱷᱚᱛᱚ ᱦᱚᱲ ᱜᱮ ᱢᱤᱫᱴᱮᱱ ᱠᱟᱹᱢᱤ ᱵᱷᱮᱫ ᱨᱮᱜᱮ ᱢᱮᱱᱟᱜ ᱠᱚᱣᱟ᱾ ᱟᱫᱚ ᱡᱟᱦᱟᱸᱭ ᱵᱟᱝ ᱡᱟᱦᱟᱱᱟᱜ ᱠᱟᱹᱴᱤᱡ ᱠᱷᱚᱱ ᱮᱦᱚᱵ ᱠᱟᱛᱮᱫ ᱡᱟᱦᱟᱸ ᱛᱤᱱ ᱩᱢᱮᱨ ᱜᱮ ᱟᱠᱚᱣᱟᱜ ᱚᱲᱟᱜ ᱨᱮᱱᱟᱜ ᱠᱟᱹᱢᱤ ᱟᱛᱮᱫ ᱜᱮ ᱵᱮᱥ ᱛᱚ ᱱᱮᱛᱟᱨ ᱱᱚᱝᱠᱟ ᱦᱚᱸ ᱧᱮᱞᱚᱜ ᱠᱟᱱᱟ ᱟ ᱯᱮᱲᱟ ᱚᱲᱟᱜ ᱠᱚᱦᱚᱸ ᱱᱮᱛᱟᱨ ᱫᱚ ᱵᱟᱵᱚᱱ ᱪᱟᱞᱟᱜ ᱠᱟᱱᱟ ᱦᱚᱸᱜ-ᱱᱚᱣᱟ ᱠᱟᱹᱢᱤ ᱠᱚ ᱠᱷᱟᱹᱛᱤᱨ ᱛᱮ ᱚᱠᱛᱚ ᱠᱷᱟᱹᱛᱤᱨ ᱛᱮ ᱟᱨ ᱱᱩᱠᱩ ᱜᱤᱫᱽᱨᱟᱹ ᱠᱚ ᱵᱮᱥᱛᱮ ᱦᱟᱨᱟ ᱞᱟᱹᱜᱤᱫ ᱥᱮ ᱵᱩᱨᱩ ᱞᱟᱹᱜᱤᱫ ᱚᱱᱟ ᱫᱟᱬᱟᱵᱟᱲᱟ ᱡᱩᱫᱤᱢ ᱪᱮᱫ ᱟᱭᱟ ᱩᱱᱤ ᱫᱚ ᱫᱟᱬᱟᱵᱟᱲᱟ ᱜᱤ ᱪᱮᱫ-ᱟ᱾ ᱫᱚ ᱚᱱᱮ ᱴᱮᱦᱟᱸᱱ ᱛᱟᱦᱮᱱ ᱠᱟᱱᱟ ᱡᱮ ᱟᱵᱚ ᱚᱠᱟ ᱞᱮᱠᱟ ᱩᱱᱤ ᱜᱤᱫᱽᱨᱟᱹ ᱵᱚᱱ ᱛᱮᱭᱟᱨ ᱮᱭᱟ ᱩᱱᱤ ᱦᱚᱸ ᱚᱱᱠᱟᱜᱮ ᱛᱮᱭᱟᱨᱚᱜ-ᱟ᱾ ᱟᱵᱚ ᱡᱚᱫᱤ ᱢᱳᱵᱟᱭᱤᱞ ᱵᱚᱱ ᱧᱮᱞ ᱦᱚᱪᱮ ᱛᱟᱦᱚᱞᱮ ᱢᱳᱵᱟᱭᱤᱞ ᱯᱟᱲᱦᱟᱣ ᱦᱚᱪᱚᱭᱟ ᱚᱱᱟ ᱡᱤᱱᱤᱥᱴᱟᱜ ᱱᱚᱰᱮ ᱫᱚ ᱠᱟᱹᱴᱤᱡ ᱜᱤᱫᱽᱨᱟᱹ ᱫᱚ ᱵᱟᱝ ᱮᱢ-ᱜᱮ ᱞᱟᱹᱠᱛᱤᱭᱟ ᱟᱫᱚ ᱚᱱᱮ ᱚᱠᱛᱚ ᱨᱮᱱᱟᱜ ᱢᱮᱫᱴᱮᱱ ᱚᱡᱮᱸ ᱠᱷᱟᱹᱛᱤᱨ ᱛᱮ ᱚᱱᱮ ᱚᱱᱠᱟ ᱟᱵᱚ ᱫᱚ ᱢᱳᱵᱟᱭᱤᱞ ᱵᱚᱱ ᱮᱢᱟ ᱠᱚ ᱠᱟᱱᱟ᱾ ᱢᱤᱫ ᱥᱮᱫ ᱛᱮᱫᱚ ᱵᱷᱟᱜᱮᱭᱟ ᱟᱨ ᱢᱤᱫ ᱥᱮ ᱛᱮᱫᱚ ᱵᱟᱹᱲᱤᱡ ᱟᱨᱠᱤ ᱟᱫᱚ ᱟᱢ ᱟᱨ ᱱᱚᱣᱟ ᱱᱚᱣᱟ ᱤᱫᱤ ᱠᱟᱛᱮᱫ ᱟᱨ ᱪᱮᱫ ᱮᱢ ᱞᱟᱹᱭᱟ ᱡᱮ ᱱᱚᱭ ᱡᱮ ᱟ ᱚᱱᱟ ᱵᱮᱜᱚᱨ ᱦᱚᱸ ᱧᱮᱞᱚᱜᱚᱜ ᱠᱟᱱᱟ ᱢᱳᱵᱟᱭᱤᱞ ᱨᱮᱱᱟᱜ ᱢᱤᱫᱴᱮᱱ ᱵᱷᱟᱸᱜᱮ ᱵᱮᱵᱚᱦᱟᱨ ᱦᱚᱸᱜᱱᱟ-ᱱᱚᱣᱟ ᱵᱷᱟᱸᱜᱮ ᱵᱮᱵᱚᱦᱟᱨ ᱤᱫᱤ ᱠᱟᱛᱮᱫ ᱟᱢ ᱟᱢ ᱢᱳᱵᱟᱭᱤᱞ ᱨᱮᱱᱟᱜ ᱵᱷᱟᱸᱜᱤ ᱵᱮᱵᱚᱦᱟᱨ ᱤᱫᱤ ᱠᱟᱛᱮᱫ ᱟᱢ ᱪᱮᱫ ᱞᱟᱹᱭ ᱥᱟᱱᱟ ᱢᱮᱭᱟ᱾
ᱦᱩ ᱵᱷᱟᱸᱜᱮ ᱵᱮᱵᱚᱦᱟᱨ ᱵᱳᱞ ᱛᱮᱫᱚ ᱚᱠᱛᱚ ᱡᱤᱱᱤᱥᱼᱼ ᱡᱮ ᱨᱚᱠᱚᱢ ᱴᱟᱭᱤᱢ ᱠᱤ ᱴᱟᱭᱤᱢ ᱵᱷᱟᱸᱜᱮ ᱵᱮᱵᱚᱦᱟᱨ ᱫᱚ᱾ ᱥᱟᱨᱟ ᱜᱷᱟᱹᱲᱤᱡ ᱫᱚ ᱢᱳᱵᱟᱭᱤᱞ ᱤᱭᱩᱥ ᱤᱭᱩᱥ ᱞᱮᱠᱷᱟᱱ ᱫᱚ ᱵᱟᱝ ᱜᱟᱱᱚᱜᱼᱟ᱾ ᱠᱟᱨᱚᱱ ᱢᱳᱵᱟᱭᱤᱞ ᱤᱭᱩᱥ ᱞᱮᱠᱷᱟᱱ ᱢᱳᱵᱟᱭᱤᱞ ᱵᱮᱵᱚᱦᱟᱨ ᱞᱟᱹᱜᱤᱫ ᱦᱚᱸᱼᱼ ᱠᱷᱟᱹᱞᱤ ᱢᱮᱫ ᱦᱟᱛᱮ ᱥᱟᱨᱟ ᱜᱷᱟᱹᱲᱤᱡ ᱫᱚ ᱢᱳᱵᱟᱭᱤᱞᱼᱼ ᱵᱮᱵᱚᱦᱟᱨ ᱞᱮᱠᱷᱟᱱ ᱫᱚ ᱵᱟᱝ ᱜᱟᱱᱚᱜᱼᱟ ᱪᱚᱥᱢᱟ ᱠᱚ ᱦᱚᱨᱚᱜ ᱦᱩᱭᱩᱜᱼᱟ ᱪᱚᱥᱢᱟ ᱠᱚ ᱵᱮᱵᱚᱦᱟᱨ ᱦᱩᱭᱩᱜᱼᱟ᱾ ᱢᱮᱱᱠᱷᱟᱱ ᱵᱟ ᱠᱷᱟᱱ ᱫᱟ ᱢᱮᱫ ᱨᱮᱱᱟᱜ ᱯᱨᱚᱵᱮᱞᱮᱢ ᱦᱩᱭ ᱫᱟᱲᱮᱭᱟᱜᱼᱟ᱾ ᱡᱟᱦᱟᱸ ᱫᱚ ᱵᱷᱟᱜᱤ ᱵᱮᱵᱚᱦᱟᱨ ᱵᱚᱞᱛᱮ ᱴᱟᱭᱤᱢ ᱫᱚ ᱵᱮᱥᱤ ᱫᱚ ᱫᱤᱱᱛᱮ ᱯᱨᱟᱭ ᱵᱟᱨ ᱯᱮ ᱜᱷᱚᱱᱴᱟ ᱡᱳᱨ ᱤᱭᱩᱡᱽᱼᱼ ᱵᱷᱟᱜᱮ ᱵᱷᱟᱜᱮ ᱵᱷᱟᱯᱛᱮ ᱤᱭᱩᱡᱽ ᱞᱮᱠᱷᱟᱱ ᱛᱚᱵᱮ ᱚᱱᱟ ᱨᱮᱱᱟᱜᱼᱼ ᱵᱷᱟᱜᱮ ᱚᱨᱡᱚ ᱫᱚᱭ ᱧᱟᱢᱟ ᱵᱟᱠᱷᱟᱱ ᱫᱚ ᱵᱟᱹᱲᱤᱡ ᱥᱮᱫ ᱪᱟᱞᱟᱜᱼᱟ᱾
ᱚ ᱦᱳᱭ ᱮᱠᱫᱚᱢ ᱚ ᱟᱪᱪᱷᱟ ᱦᱮᱸ ᱮᱠᱫᱚᱢ ᱴᱷᱤᱠᱮᱢ ᱞᱟᱹᱭ ᱠᱮᱫᱼᱟ ᱡᱮᱼᱼ ᱱᱚᱜᱼᱚᱭ ᱡᱮ ᱵᱷᱟᱜᱮ ᱵᱮᱵᱚᱦᱟᱨ ᱫᱚ ᱱᱚᱣᱟ ᱠᱟᱱᱟ ᱟᱵᱚ ᱫᱚ ᱱᱮᱛᱟᱨ ᱫᱚᱵᱚᱱ ᱪᱤᱠᱟᱹᱭᱮᱫᱟ ᱫᱚᱨᱠᱟᱨᱟᱜ ᱨᱮᱦᱚᱸ ᱵᱚᱱ ᱵᱮᱵᱚᱦᱟᱨ ᱮᱫᱟ, ᱟᱨ ᱵᱟᱝ ᱫᱚᱨᱠᱟᱨᱟᱜ ᱨᱮᱦᱚᱸ ᱵᱚᱱ ᱵᱮᱵᱚᱦᱟᱨᱫᱟ ᱟᱫᱚ ᱟᱵᱚᱣᱟᱜ ᱡᱟᱦᱟᱸᱼᱼ ᱢᱩᱲᱩᱫ ᱠᱟᱹᱢᱤ ᱚᱱᱟ ᱫᱚ ᱛᱟᱭᱱᱚᱢ ᱨᱮᱜᱮ ᱛᱟᱦᱮᱱ ᱠᱟᱱᱟ ᱚᱱᱟ ᱢᱤᱫᱼᱼ ᱴᱮᱱ ᱚᱯᱚ ᱵᱮᱵᱚᱦᱟᱨ ᱞᱟᱹᱭ ᱜᱟᱱᱚᱜᱼᱟ᱾ ᱟᱫᱚ ᱚᱱᱮ ᱡᱮ ᱚᱯᱚ ᱵᱮᱵᱚᱦᱟᱨᱮ ᱫᱟᱵᱚᱱ ᱚᱱᱟ ᱫᱚ ᱟᱹᱰᱤᱼᱼ ᱟᱵᱚᱣᱟᱜ ᱠᱟᱹᱢᱤ ᱡᱤᱭᱚᱱ ᱨᱮᱦᱚᱸ ᱵᱟᱝ ᱞᱟᱜᱟᱜ ᱠᱟᱱᱟ ᱟᱨ ᱟᱵᱚᱣᱟᱜᱼᱼ ᱟᱨ ᱡᱤᱭᱚᱱ ᱨᱮᱱᱟᱜ ᱞᱟᱦᱟᱱᱛᱤ ᱨᱮᱦᱚᱸ ᱠᱟᱹᱢᱤᱨᱮ ᱵᱟᱝ ᱦᱤᱡᱩᱜᱼᱟ᱾ ᱟᱫᱚ ᱦᱚᱸᱜᱼᱚᱭ ᱡᱮ ᱢᱳᱵᱟᱭᱤᱞ ᱚᱱᱟ ᱵᱮᱜᱚᱨ ᱦᱚᱸᱜᱚᱭ ᱰᱤᱡᱤᱴᱮᱞ ᱡᱩᱜᱽ ᱧᱮᱞᱚᱜᱚᱜ ᱠᱟᱱᱟ ᱱᱮᱛᱟᱨ ᱫᱚ ᱡᱟᱦᱟᱱᱟᱜ ᱨᱮᱜᱮᱼᱼ ᱠᱷᱚᱵᱚᱨ ᱠᱟᱜᱚᱡᱽ ᱵᱟᱠᱚ ᱯᱟᱲᱦᱟᱣ ᱮᱫᱟ ᱢᱳᱵᱟᱭᱤᱞ ᱠᱚᱼᱼ ᱟᱨ ᱚᱱ ᱠᱮᱫᱟ ᱟᱨ ᱚᱱᱟᱨᱮ ᱪᱮᱱᱮᱞ ᱢᱮᱱᱟᱜᱼᱟ ᱡᱚᱲᱟᱣ ᱠᱮᱫᱟ ᱠᱚ ᱦᱩᱭᱮᱱᱟ᱾
ᱟᱫᱚ ᱱᱚᱣᱟ ᱡᱤᱱᱤᱥᱴᱟ ᱦᱚᱸᱜᱼᱚᱭ ᱡᱮ ᱠᱷᱚᱵᱚᱨ ᱠᱟᱜᱚᱡ ᱵᱟᱵᱚᱱ ᱯᱟᱲᱦᱟᱣ ᱮᱫᱟ᱾ ᱪᱮᱫ ᱟᱢ ᱚᱠᱟ ᱞᱮᱠᱟᱢ ᱢᱚᱱᱮᱭᱟ ᱪᱮ ᱪᱮᱫ ᱮᱢ ᱞᱟᱹᱭᱟ ᱡᱮ? ᱱᱚᱣᱟ ᱠᱷᱚᱵᱚᱨ ᱠᱟᱜᱚᱡᱽ ᱫᱚ ᱵᱟᱵᱚᱱ ᱯᱟᱲᱦᱟᱣᱫᱟ ᱟᱨ ᱪᱮᱫ ᱚᱡᱮ ᱠᱚ ᱞᱟᱹᱭ ᱜᱟᱱᱚᱜᱼᱟ᱾
ᱫᱚ ᱠᱷᱚᱵᱚᱨ ᱠᱟᱜᱚᱡ ᱫᱚ ᱱᱚᱣᱟ ᱠᱷᱟᱹᱛᱤᱨ ᱛᱮ ᱵᱟᱵᱚᱱ ᱯᱟᱲᱦᱟᱣ ᱮᱫᱟ ᱢᱳᱵᱟᱭᱤᱞ ᱨᱮᱜᱮ ᱡᱷᱚᱛᱚ ᱱᱤᱭᱩᱡᱼᱼ ᱠᱷᱚᱵᱚᱨ ᱢᱟ ᱦᱤᱡᱩᱜ ᱠᱟᱱᱟ ᱚᱱᱟ ᱠᱷᱟᱹᱛᱤᱨ ᱛᱮᱼᱼ ᱢᱳᱵᱟᱭᱤᱞ ᱨᱮ ᱯᱤ ᱰᱤ ᱮᱯᱷ ᱠᱚ ᱡᱟᱦᱟᱱᱟᱜ ᱜᱮ ᱠᱷᱚᱵᱚᱨ ᱱᱤᱭᱩᱡᱽ ᱠᱚ ᱯᱤ ᱰᱤ ᱮᱯᱷᱼᱼ ᱛᱮ ᱦᱤᱡᱩᱜ ᱠᱟᱱᱟ ᱚᱱᱟ ᱠᱷᱟᱹᱛᱤᱨ ᱢᱳᱵᱟᱭᱤᱞ ᱠᱚᱨᱮ ᱵᱚᱱ ᱯᱟᱲᱦᱟᱣ ᱮᱫᱟ᱾ ᱠᱷᱚᱵᱚᱨ ᱠᱟᱜᱚᱡᱽ ᱫᱚ ᱩᱱᱟᱹᱜ ᱵᱟᱝ ᱵᱚᱱ ᱯᱟᱲᱦᱟᱣ ᱮᱫᱟ ᱱᱚᱣᱟ ᱨᱮᱱᱟᱜ ᱚᱡᱮ ᱫᱚ ᱦᱮᱡ ᱫᱟᱲᱮᱭᱟᱜᱼᱟ ᱠᱟᱨᱚᱱᱼᱼ ᱮᱻ ᱡᱟᱦᱟᱸ ᱤᱥᱠᱤ ᱢᱳᱵᱟᱭᱤᱞ ᱨᱮᱭᱟᱜ ᱥᱠᱤᱱ ᱨᱮ ᱡᱟᱦᱟᱢ ᱫᱤᱥᱟᱹᱭᱮ ᱫᱟ ᱟᱨ ᱢᱮᱫ ᱛᱮ ᱡᱟᱦᱟᱢ ᱧᱮᱞᱮᱫᱟ ᱚᱱᱟ ᱨᱮᱱᱟᱜ ᱵᱟᱹᱲᱤᱡ ᱚᱨᱥᱚᱱ ᱫᱚ ᱦᱳᱭᱳᱜ ᱠᱟᱱᱟ᱾ ᱡᱟᱦᱟᱸ ᱰᱨᱟᱭᱜᱱᱤᱥᱴ ᱦᱤᱡᱩᱜᱼᱟ ᱢᱮᱫ ᱨᱮᱱᱟᱜ, ᱚᱱᱟᱜᱮ ᱯᱨᱚᱵᱞᱮᱢ ᱫᱚ ᱦᱩᱭ ᱫᱟᱲᱮᱭᱟᱜᱼᱟ ᱯᱚᱨᱮᱛᱮ ᱞᱟᱦᱟᱱᱛᱤ ᱨᱮᱼᱼ ᱟᱨ ᱠᱷᱚᱵᱚᱨ ᱠᱟᱜᱚᱡᱽ ᱫᱚ ᱦᱩᱭᱩᱜ ᱠᱟᱱᱟ ᱟᱵᱚ ᱡᱟᱦᱟᱸ ᱫᱚ ᱯᱚᱛᱚᱵ ᱞᱮᱠᱟ ᱵᱚᱱ ᱯᱟᱲᱦᱟᱜᱼᱟ ᱪᱮᱫ ᱡᱟᱦᱟᱱᱟᱜ ᱚᱡᱮ ᱠᱚᱫᱚ ᱵᱟᱝ ᱦᱤᱡᱩᱜᱼᱟ᱾ ᱦᱮᱸ
ᱟᱪᱪᱷᱟ ᱚᱱᱟ ᱦᱚᱸ ᱱᱟᱯᱟᱭ ᱠᱟᱛᱷᱟ ᱟᱫᱚ ᱱᱮᱛᱟᱨ ᱫᱚ ᱧᱮᱞᱚᱜ ᱠᱟᱱᱟ ᱚᱱᱮ ᱡᱟᱦᱟᱱᱟᱜ ᱴᱤᱭᱩᱥᱚᱱ ᱨᱮ ᱪᱟᱞᱟᱣ ᱦᱩᱭᱩᱜ ᱠᱟᱱ ᱟᱨ ᱜᱤᱫᱽᱨᱟᱹ ᱠᱚᱠᱚ ᱪᱟᱞᱟᱜ ᱠᱟᱱ ᱤᱥᱠᱩᱞ ᱠᱚᱨᱮ ᱚᱱᱟ ᱢᱳᱵᱟᱭᱤᱞ ᱨᱮᱜᱮ ᱡᱷᱚᱛᱚ ᱠᱤᱪᱷᱩ ᱠᱚ ᱠᱳᱞ ᱮᱫᱟ ᱟᱫᱚᱼᱼ ᱱᱚᱣᱟ ᱞᱟᱹᱜᱤᱫ ᱫᱚ ᱚᱠᱚᱭ ᱫᱚ ᱪᱮᱫ ᱮ ᱮᱢ ᱢᱮᱛᱟᱭᱟ ᱡᱩᱜᱽ ᱜᱮ ᱰᱤᱡᱤᱴᱮᱞᱚᱜ ᱠᱟᱱ ᱠᱷᱟᱱᱼᱼ ᱟᱫᱚ ᱚᱱᱮ ᱢᱳᱵᱟᱭᱤᱞ ᱨᱮᱱᱟᱜ ᱵᱮᱵᱚᱦᱟᱨ ᱜᱮ ᱡᱟᱹᱥᱛᱤᱜ ᱠᱟᱱᱟ᱾ ᱟᱫᱚ ᱡᱟᱹᱥᱛᱤ ᱠᱟᱱ ᱠᱷᱟᱱ ᱟᱫᱚ ᱵᱮᱵᱚᱦᱟᱨ ᱫᱟᱠᱚ ᱚᱠᱚᱭ ᱫᱚᱼᱼ ᱟᱫᱚ ᱜᱮᱭᱟᱱ ᱦᱚᱲ ᱦᱚᱭ ᱵᱮᱵᱚᱦᱟᱨ ᱮᱫᱟ ᱟᱨ ᱡᱟᱦᱟᱸᱭᱟᱜ ᱜᱮᱭᱟᱱ ᱵᱟᱹᱱᱩᱜ ᱛᱟᱭᱟ ᱢᱮᱱ ᱫᱚ ᱠᱟᱹᱴᱤᱡ ᱜᱮᱭᱟᱭ ᱩᱱᱤ ᱦᱚᱭ ᱵᱮᱵᱚᱦᱟᱨ ᱮᱫᱟ ᱟᱫᱚ ᱱᱚᱰᱮ ᱫᱚ ᱟᱫᱚ ᱪᱤᱠᱟᱹᱜ ᱠᱟᱱᱟ ᱡᱟᱦᱟᱸᱭ ᱜᱮᱭᱟᱱ ᱦᱚᱲ ᱠᱟᱱᱟᱭ ᱡᱩᱫᱤ ᱩᱱᱤ ᱠᱟᱹᱢᱤ ᱨᱮ ᱟᱫᱚ ᱵᱮᱵᱚᱦᱟᱨ ᱪᱮᱛᱟᱱ ᱨᱮᱜᱮ ᱡᱚᱼᱼ ᱛᱚ ᱟᱵᱚ ᱪᱮᱫ ᱨᱮᱵᱚᱱ ᱵᱮᱵᱚᱦᱟᱨᱟ ᱦᱮᱸ ᱥᱮ ᱟᱵᱚ ᱡᱩᱫᱤ ᱵᱚᱱ ᱢᱚᱱᱮᱭᱟ ᱵᱷᱟᱜᱤ ᱠᱟᱹᱢᱤ ᱨᱮᱵᱚᱱ ᱵᱮᱵᱚᱦᱟᱨᱟ ᱛᱟᱦᱚᱞᱮ ᱵᱷᱟᱜᱤ ᱠᱟᱹᱢᱤ ᱨᱮᱜᱮ ᱵᱮᱵᱚᱦᱟᱨᱚᱜᱼᱟ ᱟᱨ ᱡᱚᱫᱤ ᱚᱱᱟ ᱚᱠᱛᱚ ᱠᱷᱟᱸᱰᱟᱣ ᱞᱟᱹᱜᱤᱫ ᱠᱤᱪᱷᱩ ᱜᱷᱟᱹᱲᱤᱡ ᱞᱟᱹᱜᱤᱫ ᱨᱟᱹᱥᱠᱟᱹ ᱧᱟᱢ ᱞᱟᱹᱜᱤᱫᱼᱼ ᱚᱱᱟ ᱞᱟᱹᱜᱤᱫ ᱦᱚᱸ ᱟᱵᱚ ᱫᱚᱵᱚᱱ ᱵᱮᱵᱚᱦᱟᱨ ᱮᱫᱟ ᱟᱫᱚᱼᱼ ᱱᱚᱜ ᱚᱭ ᱡᱮ ᱰᱤᱡᱤᱴᱮᱞ ᱡᱩᱜ ᱤᱧ ᱞᱟᱹᱭᱠᱮᱫ ᱯᱨᱚᱛᱷᱚᱢ ᱨᱮ ᱱᱚᱣᱟ ᱰᱤᱡᱤᱴᱮᱞ ᱡᱩᱜ ᱨᱮᱫᱚᱼᱼ ᱱᱟᱭᱤᱱᱴᱤ ᱯᱟᱨᱥᱮᱱ ᱜᱮ ᱧᱮᱞᱚᱜᱚᱜ ᱠᱟᱱᱟ ᱰᱤᱡᱤᱴᱟᱞ ᱰᱤᱡᱤᱴᱟᱞ ᱟᱠᱟᱱᱟ ᱟᱨ ᱴᱮᱱ ᱯᱟᱨᱥᱮᱱ ᱫᱚ ᱡᱟᱦᱟᱸ ᱠᱷᱟᱛᱟ ᱠᱟᱜᱚᱡᱽ ᱠᱚᱞᱚᱢ ᱛᱮ ᱪᱟᱞᱟᱜ ᱠᱟᱱᱟ
ᱦᱮᱸ
ᱟᱫᱚ ᱱᱚᱜ-ᱚᱭ ᱡᱮ ᱠᱷᱟᱛᱟ ᱠᱟᱜᱚᱡᱽ ᱠᱚᱞᱚᱢ ᱛᱮ ᱪᱟᱞᱟᱜ ᱠᱟᱱᱟ ᱴᱮᱱ ᱯᱟᱨᱥᱮᱱ ᱟᱨ ᱱᱚᱣᱟ ᱦᱚᱸᱼᱼ ᱛᱟᱭᱱᱚᱢ ᱛᱟᱭᱱᱚᱢ ᱱᱚᱣᱟ ᱡᱷᱚᱛᱚ ᱜᱮ ᱛᱟᱭᱚᱢ ᱫᱟᱨᱟᱢ ᱧᱮᱞᱞᱟᱢ ᱰᱤᱡᱤᱴᱮᱞ ᱨᱮ ᱦᱮᱡ ᱜᱚᱫᱚᱜᱼᱟ ᱥᱮ ᱚᱱᱞᱟᱭᱤᱱ ᱛᱮᱜᱮ ᱡᱚᱛᱚ ᱠᱤᱪᱷᱩ ᱠᱟᱹᱢᱤᱜᱼᱟ ᱟᱫᱚ ᱵᱟᱹᱭ ᱵᱟᱹᱭ ᱛᱮ ᱚᱱᱟ ᱡᱟᱦᱟᱸ ᱟᱵᱚᱣᱟᱜ ᱠᱷᱚᱵᱚᱨ ᱠᱟᱜᱚᱡᱽ ᱯᱟᱲᱦᱟᱣ ᱠᱚ ᱟᱨ ᱦᱚᱸᱼᱼ ᱚᱱᱟ ᱯᱩᱛᱷᱤ ᱚᱞ ᱠᱚ ᱚᱱᱟ ᱠᱚᱦᱚᱸ ᱵᱟᱹᱭ ᱵᱟᱹᱭ ᱛᱮ ᱟᱫᱚᱼᱼ ᱦᱟᱹᱯᱤᱫᱚᱜᱼᱟ ᱟᱪᱪᱷᱟ ᱛᱚᱵᱮ ᱢᱟ ᱴᱷᱤᱠ ᱜᱮᱭᱟ
ᱦᱳᱭ ᱴᱷᱤᱠ ᱜᱮᱭᱟ